ᱛᱚ ᱜᱚᱢᱠᱮ ᱨᱚᱲ ᱠᱚ ᱟᱸᱡᱚᱢᱚᱜ ᱠᱟᱱᱟ ᱥᱮ
ᱦᱮᱸ ᱨᱚᱲ ᱠᱚ ᱟᱸᱡᱚᱢᱚᱜ ᱠᱟᱱ ᱜᱮᱭᱟ ᱛᱟᱨᱯᱚᱨ ᱵᱮᱥ ᱵᱟᱲᱟ ᱜᱮᱭᱟᱵᱤᱱ ᱛᱚ
ᱦᱮᱸ ᱵᱮᱥ ᱵᱟᱲᱟᱞᱤᱧ ᱵᱮᱥ ᱵᱟᱲᱟ ᱜᱮᱭᱟ ᱟᱫᱚ ᱟᱹᱵᱤᱱ ᱦᱚᱸ ᱟᱹᱵᱤᱱ ᱪᱮᱫ ᱞᱮᱠᱟ ᱢᱮᱱᱟᱜ ᱵᱤᱱᱟ ᱵᱮᱥ ᱵᱟᱲᱟ ᱥᱮ ᱪᱮᱫᱠᱟ ᱟᱨ ᱛᱟᱦᱚᱞᱮ ᱤᱭᱟᱹ ᱠᱚᱫᱚ ᱪᱮᱫ ᱠᱚ
ᱟᱪᱪᱷᱟ ᱪᱷᱟ ᱪᱷᱟ ᱟᱨ ᱤᱭᱟᱹ ᱠᱚᱫᱚ ᱛᱟᱦᱚᱞᱮ ᱠᱚ ᱪᱮᱫ ᱠᱟ ᱵᱚᱨᱥᱟ ᱵᱚᱨᱥᱟ ᱫᱟᱜ ᱡᱟᱹᱲᱤ ᱪᱮᱫᱠᱟᱭ ᱫᱟᱜ ᱡᱟᱹᱲᱤᱭᱟ ᱯᱮ ᱟᱞᱮᱥᱮᱫ ᱢᱟ ᱫᱚᱢᱮᱜᱮ ᱫᱟᱜ ᱡᱟᱹᱲᱤᱭᱮᱫᱟᱭ ᱟᱨ ᱨᱟ ᱟᱞᱮ ᱥᱮᱫ ᱫᱚ ᱪᱮᱫᱠᱟ ᱫᱟᱜ ᱡᱟᱹᱲᱤᱭᱮᱫᱟᱭ ᱵᱟᱝ
ᱦᱳᱭ ᱜᱚᱝᱠᱮ ᱟᱞᱮ ᱥᱮᱫ ᱦᱚᱸ ᱫᱚᱢᱮ ᱜᱮ ᱫᱟᱜ ᱡᱟᱹᱲᱤ ᱫᱟᱭ ᱟᱨ ᱥᱟᱨᱟ ᱜᱷᱟᱹᱲᱤᱡ ᱜᱮ ᱫᱟᱜ ᱡᱟᱹᱲᱤ ᱫᱟᱭ ᱟᱨ ᱚᱱᱠᱟ ᱫᱟᱜ ᱡᱟᱹᱲᱤ ᱟ ᱩᱰᱩᱠ ᱦᱚᱸ ᱵᱟᱭ ᱫᱟᱲᱮᱭᱟᱜ ᱠᱟᱱᱟ ᱚᱲᱟᱜ ᱠᱷᱚᱱ ᱟᱨ ᱚᱝᱠᱟ ᱚᱲᱟᱜ ᱵᱷᱤᱛᱨᱤᱜᱮ ᱛᱟᱦᱮᱸ ᱦᱩᱭᱩᱜ ᱠᱟᱱᱟ ᱟᱨ ᱠᱷᱮᱛ ᱠᱚᱥᱮ ᱜᱮ ᱠᱷᱮᱛ ᱠᱚᱥᱮ ᱜᱮ ᱪᱟᱞᱟᱣ ᱦᱩᱭᱩᱜ ᱠᱟᱱᱟ ᱟᱨ ᱮᱴᱟᱜ ᱥᱮᱫ ᱫᱚ ᱡᱟ ᱵᱟᱝ ᱜᱟᱱᱚᱜ ᱠᱟᱱᱟ ᱚᱱᱟ ᱫᱟᱜ ᱡᱟᱹᱲᱤ ᱠᱷᱟᱹᱛᱤᱨ ᱜᱮ ᱟᱨ ᱜᱚᱢᱠᱮ ᱛᱟᱦᱚᱞᱮ ᱟᱵᱤᱱ ᱫᱚ ᱪᱮᱫ ᱡᱚᱢ ᱵᱟᱲᱟ ᱠᱚᱫᱚ ᱦᱩᱭᱱᱟᱥᱮ ᱟᱹᱣᱨᱤ
ᱦᱮᱸ ᱡᱚᱢ ᱵᱟᱲᱟ ᱠᱚᱫᱚ ᱦᱩᱭ ᱠᱟᱱᱟ ᱛᱟᱯᱚᱨᱮ ᱫᱟᱜ ᱡᱟᱹᱲᱤ ᱠᱷᱟᱹᱛᱤᱨ ᱛᱮ ᱠᱟᱹᱴᱤᱡ ᱟᱞᱮ ᱫᱚ ᱛᱮᱦᱮᱧ ᱫᱚᱞᱮ ᱥᱳᱲᱮ ᱵᱟᱲᱟ ᱞᱮᱫᱟ ᱛᱟᱯᱚᱨᱮ ᱡᱮᱞ ᱥᱚᱲᱮ ᱵᱟᱲᱟ ᱦᱩᱭ ᱞᱮᱱᱟ ᱛᱟᱯᱚᱨᱮ ᱟᱯᱮ ᱫᱚᱯᱮ ᱥᱚᱲᱮ ᱵᱟᱲᱟᱭ ᱫᱟ ᱥᱮ ᱵᱟᱝᱟ ᱟᱞᱮ ᱢᱟ ᱫᱤᱞᱞᱤ ᱜᱮ ᱱᱚᱝᱠᱟ ᱫᱟᱜ ᱡᱟᱹᱲᱤ ᱠᱷᱟᱹᱛᱤᱨ ᱛᱮ ᱟᱫᱚ ᱟᱨᱠᱤ ᱚᱱᱠᱟ ᱤᱭᱟᱹ ᱢᱮᱱᱟᱜ ᱞᱮᱭᱟ ᱛᱚ ᱜᱟᱛᱮ ᱠᱚ ᱢᱮᱱᱟᱜ ᱞᱮᱭᱟ ᱢᱤᱫᱴᱮᱱ ᱡᱟᱣᱨᱟ ᱠᱟᱛᱮ ᱚᱱᱠᱟᱞ ᱞᱮ ᱥᱚᱲᱮ ᱵᱟᱲᱟᱭ ᱜᱮᱭᱟ ᱛᱚ ᱟᱯᱮ ᱫᱚᱯᱮ ᱥᱚᱲᱮ ᱵᱟᱲᱟᱭ ᱥᱮ ᱵᱟᱝ
ᱦᱮᱸ ᱜᱚᱝᱠᱮ ᱥᱚᱲᱮ ᱠᱚᱫᱚ ᱥᱚᱲᱮ ᱵᱟᱲᱟ ᱦᱩᱭᱩᱜ ᱠᱟᱱ ᱜᱮᱭᱟ ᱥᱚᱲᱮ ᱡᱤᱞ ᱠᱚᱞᱮ ᱥᱚᱲᱮ ᱮᱫᱟ ᱟᱨ ᱚᱱᱟ ᱵᱚᱨᱥᱟ ᱠᱷᱟᱹᱛᱤᱨ ᱜᱮ ᱥᱚᱲᱮ ᱦᱩᱭᱩᱜ ᱠᱟᱱᱟ ᱟᱨ ᱜᱮᱭᱟ ᱱᱚᱣᱟ ᱡᱟᱹᱯᱩᱫ ᱨᱮᱫᱚ ᱥᱚᱲᱮ ᱜᱮ ᱵᱷᱟᱜᱮ ᱵᱩᱡᱷᱟᱹᱜᱼᱟ ᱦᱳᱭᱥᱮ ᱟᱫᱚ ᱛᱟᱦᱚᱞᱮ ᱡᱤᱞ ᱠᱚᱞᱮ ᱥᱚᱲᱮᱫᱟ ᱟᱨ ᱪᱟᱴᱱᱤ ᱠᱚᱞᱮ ᱫᱚᱦᱚ ᱠᱟᱜ ᱠᱟᱱᱟ ᱠᱤᱪᱷᱩ ᱦᱳᱭ ᱥᱮ ᱦᱳᱭ ᱟᱨ ᱟᱨ ᱱᱚᱣᱟ ᱵᱚᱨᱥᱟ ᱨᱮ ᱫᱚ ᱡᱮᱞ ᱡᱮᱞ ᱥᱚᱲᱮ ᱠᱷᱚᱱ ᱫᱚ ᱱᱚᱣᱟ ᱟᱵᱚ ᱡᱟᱦᱟᱸ ᱵᱚᱨᱥᱟ ᱨᱮ ᱡᱟᱦᱟᱸ ᱤᱭᱟᱹ ᱦᱩᱭᱩᱜ ᱟᱥᱮ ᱚᱱᱟ ᱩᱫ ᱠᱚ ᱦᱩᱭᱩᱜᱼᱟ ᱚᱱᱟ ᱩᱫ ᱠᱚᱨᱮᱱᱟᱜ ᱥᱚᱲᱮ ᱜᱮ ᱟᱹᱰᱤ ᱟᱹᱰᱤ ᱡᱩᱛ ᱵᱩᱡᱷᱟᱹᱜᱼᱟ᱾
ᱦᱮᱸ ᱦᱮᱸ ᱦᱮᱸ ᱟᱫᱚ ᱟᱯᱮ ᱥᱮᱫ ᱫᱚ ᱪᱮᱫᱠᱟ ᱵᱤᱨ ᱫᱤᱥᱚᱢ ᱠᱚᱥᱮᱫ ᱵᱤᱨ ᱫᱤᱥᱚᱢ ᱥᱮ ᱪᱮᱫ ᱞᱮᱠᱟ ᱡᱮᱞᱮᱠᱟ ᱪᱮᱫ ᱠᱟᱱᱟ ᱟᱞᱮ ᱥᱮᱫ ᱢᱟ ᱱᱟᱢᱟᱞ ᱫᱤᱥᱚᱢ ᱳᱫ ᱠᱚᱫᱚ ᱵᱟᱝ ᱦᱩᱭᱩᱜᱼᱟ᱾ ᱟᱫᱚ ᱚᱱᱟ ᱠᱷᱚᱲ ᱩᱫ ᱠᱚ ᱦᱩᱭ ᱵᱟᱲᱟᱜ ᱜᱮᱭᱟ ᱟᱫᱚ ᱚᱱᱟ ᱩᱫ ᱠᱚᱦᱚᱸᱞᱮ ᱦᱟᱛᱟᱣ ᱵᱟᱲᱟᱭ ᱜᱮᱭᱟ ᱵᱟᱡᱟᱨ ᱥᱮᱫ ᱠᱷᱚᱱᱟᱜ᱾ ᱛᱚ ᱟᱯᱮᱥᱮᱫ ᱫᱚ ᱪᱮᱫ ᱵᱤᱨ ᱫᱤᱥᱚᱢ ᱥᱮ ᱪᱮᱫ ᱫᱤᱥᱚᱢ ᱳᱫ ᱠᱚ ᱚᱱᱠᱟ?
ᱟᱫᱚ ᱜᱚᱝᱠᱮ ᱟᱞᱮ ᱥᱮᱫ ᱫᱚ ᱱᱟᱢᱟᱞ ᱫᱤᱥᱚᱢ ᱟᱫᱚ ᱱᱟᱢᱟᱞ ᱫᱤᱥᱚᱢ ᱫᱚ ᱟᱞᱮ ᱫᱚ ᱱᱩᱫᱷᱩᱨ ᱵᱟᱹᱵᱩ ᱟᱞᱮᱫᱚ ᱟᱞᱮᱫᱚ ᱟᱞᱮᱫᱚ ᱵᱤᱞᱟᱹᱛ ᱫᱤᱥᱚᱢ ᱠᱟᱱᱟᱞᱮ ᱟᱫᱚ ᱵᱤᱞᱟᱹᱛ ᱫᱤᱥᱚᱢ ᱫᱚ ᱪᱮᱫᱞᱮᱠ ᱚᱱᱠᱟ ᱞᱤᱧ ᱞᱟᱹᱭᱟ ᱟᱢ ᱢᱟᱱᱮ ᱚᱱᱮ ᱡᱟᱦᱟᱸ ᱠᱷᱚᱲ ᱠᱚ ᱯᱚᱪᱚᱱᱚᱜ ᱜᱮᱭᱟ ᱥᱮ ᱚᱱᱟ ᱠᱷᱚᱲ ᱠᱚ ᱡᱟᱦᱟᱸ ᱠᱚᱨᱮ ᱯᱚᱪᱚᱱᱚᱜ ᱜᱮᱭᱟ ᱚᱱᱟ ᱠᱚᱨᱮ ᱩᱫ ᱠᱚ ᱦᱩᱭᱩᱜ ᱜᱮᱭᱟ ᱟᱨ ᱚᱱᱟ ᱡᱟᱦᱟᱸ ᱟᱨ ᱠᱷᱮᱛ ᱠᱚ ᱠᱷᱮᱛ ᱠᱚᱨᱮᱱᱟᱜ ᱡᱟᱦᱟᱸ ᱢᱟᱨᱟᱝ ᱢᱟᱨᱟᱝ ᱟᱲᱮ ᱛᱟᱦᱮᱱᱟ ᱡᱟᱦᱟᱸ ᱚᱱᱟ ᱟᱲᱮ ᱠᱚ ᱡᱟᱦᱟᱸ ᱠᱦᱟᱹᱥᱤ ᱠᱚ ᱦᱟᱱᱟ ᱱᱟᱣ ᱠᱚ ᱵᱟᱝ ᱞᱟᱴᱟ ᱠᱚᱣᱟ ᱚᱱᱟ ᱞᱟᱴᱟ ᱵᱷᱤᱛᱤᱨ ᱨᱮᱜᱮ ᱚᱱᱟ ᱢᱟᱱᱮ ᱤᱭᱟᱹ ᱩᱫ ᱠᱚ ᱡᱟᱱᱟᱢᱚᱜ ᱜᱮᱭᱟ ᱠᱤ
ᱟᱪᱪᱷᱟ ᱪᱟᱛᱟᱞᱮ ᱚᱱᱟ ᱟᱫᱚ ᱚᱱᱟ ᱩᱫ ᱠᱚᱫᱚ ᱪᱤᱠᱟᱹᱛᱮᱯᱮ ᱴᱷᱤᱠᱟᱹᱭᱟ ᱡᱮ ᱱᱚᱣᱟ ᱩᱫ ᱫᱚ ᱡᱚᱢ ᱜᱟᱱᱚᱜᱼᱟ ᱥᱮ ᱵᱟᱝ ᱜᱟᱱᱚᱜᱼᱟ? ᱟᱫᱚ ᱟᱞᱮᱥᱮᱫ ᱢᱟ ᱚᱱᱠᱟ ᱩᱫ ᱡᱚᱢ ᱠᱚᱛᱮ ᱟᱫᱚ ᱟᱞᱮᱥᱮᱫᱢᱟ ᱚᱱᱠᱟ ᱩᱫ ᱡᱚᱢ ᱠᱚᱛᱮ ᱜᱮᱠᱟ ᱵᱤᱧ ᱠᱚᱠᱚ ᱤᱭᱟᱹ ᱵᱟᱲᱟᱜ ᱫᱚ ᱜᱳᱥᱲᱟ ᱵᱟᱲᱟᱜ ᱫᱚ ᱚᱱᱠᱟ ᱠᱚ ᱜᱚᱥᱟᱲᱟ ᱵᱟᱲᱟ᱾ ᱞᱮᱱᱟ ᱟᱞᱮ ᱟᱯᱮ ᱫᱚ ᱚᱱᱠᱟ ᱡᱷᱟ ᱳᱫ ᱠᱚᱫᱚ ᱯᱮ ᱴᱷᱟᱹᱣᱠᱟᱹ ᱪᱟᱵᱟ ᱠᱟᱫᱟ ᱥᱮ ᱟᱢᱫᱟᱡ ᱛᱮᱦᱚᱸ ᱯᱮ ᱡᱚᱢ ᱵᱟᱲᱟᱭ ᱜᱮᱭᱟ ᱟᱢᱫᱟᱡ ᱛᱮ ᱪᱮᱫ ᱞᱮᱠᱟ ᱯᱮ ᱡᱚᱢᱟ?
ᱵᱟᱝ ᱳᱫ ᱠᱚᱫᱚ ᱟᱹᱰᱤ ᱜᱟᱱ ᱳᱫᱜᱮ ᱴᱷᱟᱹᱣᱠᱟᱹ ᱦᱩᱭ ᱟᱠᱟᱱᱟ᱾ ᱟᱫᱚ ᱢᱟᱱᱮ ᱠᱷᱚᱨ ᱨᱮ ᱡᱟᱦᱟᱸ ᱩᱫ ᱠᱚ ᱦᱩᱭᱩᱜ ᱚᱱᱟ ᱫᱚ ᱚᱱᱟ ᱫᱚ ᱢᱟᱱᱮ ᱚᱱᱟ ᱫᱚ ᱯᱩᱨᱟᱹ ᱴᱷᱟᱹᱣᱠᱟᱹ ᱜᱮ ᱯᱩᱨᱟᱹ ᱜᱮ ᱵᱩᱡᱩᱜᱼᱟ ᱟᱨ ᱡᱟᱦᱟᱸ ᱤᱭᱟᱹ ᱱᱚᱣᱟ ᱠᱷᱮᱛ ᱡᱟᱦᱟᱸ ᱟᱲᱮ ᱠᱚᱨᱮ ᱡᱟᱦᱟᱸ ᱳᱫ ᱠᱚ ᱦᱩᱭᱩᱜᱼᱟ ᱚᱱᱟ ᱠᱚᱫᱚ ᱠᱟᱹᱡ ᱢᱟᱱᱮ ᱢᱟᱱᱮ ᱰᱷᱳᱠᱳᱜ ᱧᱚᱜ ᱜᱮ ᱛᱟᱦᱮᱱᱟ ᱡᱮ ᱡᱮᱢᱚᱱ ᱦᱚᱲ ᱢᱟᱱᱮ ᱠᱚᱨᱮ ᱡᱟᱦᱟᱸ ᱳᱫ ᱠᱚ ᱦᱩᱭᱩᱜ ᱜᱮᱭᱟ ᱚᱱᱟ ᱡᱮᱢᱚᱱ ᱥᱟᱲ ᱥᱟᱲᱚᱜᱼᱟ ᱯᱩᱨᱟᱹ ᱪᱷᱟᱛᱟ ᱞᱮᱠᱟ ᱦᱳᱭᱥᱮ ᱟᱨ ᱱᱚᱣᱟᱸ ᱫᱚ ᱡᱟᱦᱟᱸ ᱟᱲᱮ ᱠᱚᱨᱮ ᱡᱟᱦᱟᱸ ᱦᱳᱭᱳᱜᱼᱟ ᱚᱱᱟ ᱫᱚ ᱯᱩᱨᱟᱹ ᱪᱷᱟᱛᱟ ᱞᱮᱠᱟ ᱫᱚ ᱵᱟᱝ ᱥᱟᱨ ᱩᱛᱟᱹᱨᱚᱜᱼᱟ᱾
ᱟᱪᱪᱷᱟ ᱟᱪᱪᱷᱟ ᱟᱪᱪᱷᱟ ᱳᱻᱛᱟᱯᱚᱨᱮ ᱤᱡᱟᱹ ᱠᱚᱫᱚ ᱛᱟᱦᱚᱞᱮ ᱦᱳᱭ ᱟᱫᱚ ᱟᱫᱚᱞᱤᱧ ᱞᱟᱹᱭᱫᱟ ᱛᱟᱦᱚᱞᱮ ᱚᱱᱟ ᱛᱟᱦᱚᱞᱮ ᱳᱫ ᱠᱚᱫᱚ ᱟᱫᱚ ᱵᱟᱝ ᱴᱷᱠᱟᱹ ᱛᱮᱫᱚ ᱡᱚᱢ ᱫᱚ ᱵᱟᱝ ᱵᱷᱟᱜᱤᱭᱟ ᱟᱫᱚ ᱟᱞᱮᱥᱮᱫ ᱢᱟ ᱚᱱᱠᱟ ᱦᱩᱭ ᱟᱠᱟᱱᱟ ᱛᱯᱚᱨᱮ ᱚᱱᱟ ᱚᱱᱟ ᱯᱚᱨᱮ ᱚᱱᱠᱟ ᱳᱫ ᱠᱚᱫᱚ ᱴᱷᱟᱹᱣᱠᱟᱹ ᱳᱫ ᱠᱚᱫᱚ ᱠᱚ ᱡᱚᱢ ᱵᱟᱲᱟᱭ ᱜᱮᱭᱟ ᱛᱟᱨᱯᱚᱨᱮ ᱚᱱᱟ ᱵᱟᱝ ᱴᱷᱟᱹᱣᱠᱟᱹ ᱵᱟᱲᱟ ᱫᱚᱠᱚ ᱟᱫᱚ ᱵᱟᱠᱚ ᱡᱚᱢ ᱵᱟᱲᱟᱭ ᱜᱮᱭᱟ ᱤᱱᱟᱹᱛᱮ ᱟᱫᱚ ᱟᱞᱮ ᱥᱮᱫ ᱨᱮᱱ ᱦᱚᱲ ᱫᱚ ᱚᱱᱟ ᱵᱚᱛᱚᱨ ᱛᱮᱜᱮ ᱟᱫᱚ ᱟᱹᱰᱤ ᱜᱟᱱ ᱦᱚᱲ ᱫᱚ ᱳᱫ ᱡᱚᱢ ᱵᱟᱹᱜᱤ ᱠᱮᱫᱟ ᱚᱱᱟ ᱩᱱᱠᱩ ᱠᱚ ᱵᱤᱧ ᱞᱮᱠᱟ ᱠᱚ ᱜᱚᱥᱲᱟ ᱵᱟᱲᱟ ᱞᱮᱱᱟ ᱛᱚ ᱤᱱᱟᱹᱛᱮ ᱛᱟᱯᱚᱨᱮ ᱵᱟᱠᱚ ᱡᱚᱢ ᱵᱟᱲᱟᱭᱮᱫᱟ ᱟᱫᱚ? ᱟᱯᱮ ᱥᱮᱫ ᱫᱚ ᱪᱮᱫᱠᱟ ᱮᱠᱷᱚᱱᱳ ᱩᱫ ᱠᱚᱠᱚ ᱡᱚᱢ ᱵᱟᱲᱟᱭ ᱜᱮᱭᱟ ᱥᱮ ᱵᱟᱠᱚ ᱡᱚᱢ ᱵᱟᱲᱟᱭᱟ ᱚᱱᱠᱟ ᱫᱚ?
ᱦᱮᱸ ᱟᱫᱚ ᱟᱞᱮᱥᱮᱫ ᱫᱚ ᱳᱫ ᱠᱚᱫᱚ ᱡᱚᱛᱚ ᱠᱚ ᱢᱟᱱᱮ ᱯᱨᱟᱭᱠᱚ ᱪᱤᱱᱦᱟᱹᱣ ᱵᱟᱲᱟ ᱟᱠᱟᱫᱟ ᱟᱨ ᱢᱟᱱᱮ ᱢᱟᱱᱮ ᱟᱞᱮ ᱥᱩᱨ ᱟᱹᱛᱩ ᱨᱮᱜᱮ ᱚᱱᱠᱟ ᱠᱮᱥ ᱫᱚ ᱦᱩᱭ ᱞᱮᱱᱟ᱾ ᱥᱮ ᱜᱷᱚᱴᱚ ᱜᱷᱚᱴᱟᱣ ᱞᱮᱱᱟ ᱡᱮ ᱚᱱᱠᱟ ᱩᱫ ᱡᱚᱢ ᱠᱟᱛᱮ ᱢᱟᱱᱮ ᱵᱤᱥᱟᱠᱛᱚ ᱡᱚᱢ ᱠᱟᱛᱮᱫ ᱦᱚᱭᱛᱳ ᱢᱟᱱᱮ ᱯᱩᱨᱟᱹ ᱚᱲᱟᱜ ᱦᱚᱲ ᱜᱮ ᱯᱩᱨᱟᱹ ᱦᱚᱥᱯᱤᱴᱟᱞ ᱨᱮ ᱵᱷᱚᱨᱛᱤ ᱠᱚ ᱛᱟᱦᱮᱸ ᱠᱟᱱᱟ ᱦᱳᱭᱥᱮ ᱟᱨ ᱟᱨ ᱚᱱᱟ ᱚᱲᱟᱜ ᱨᱤᱱᱤᱡ ᱫᱚ ᱢᱤᱫ ᱦᱚᱲᱜᱮ ᱠᱷᱟᱹᱞᱤ ᱵᱟᱦᱨᱮ ᱨᱮ ᱛᱟᱦᱮᱸ ᱠᱟᱱᱟ ᱩᱱᱤᱜᱮ ᱵᱟᱭ ᱡᱚᱢ ᱠᱟᱫᱟ ᱚᱱᱟ ᱳᱫ ᱛᱷᱟ ᱩᱱᱤ ᱢᱚᱛᱚ ᱜᱮ ᱵᱷᱟᱹᱜᱤ ᱛᱟᱦᱮᱸ ᱠᱟᱱᱟ ᱟᱨ ᱩᱱᱤ ᱵᱟᱫᱛᱮ ᱡᱟᱦᱟᱸᱭ ᱡᱟᱦᱟᱸᱭ ᱦᱚᱲ ᱠᱚᱠᱚ ᱛᱟᱦᱮᱸ ᱠᱟᱱᱟ ᱩᱱᱠᱩ ᱫᱚ ᱛᱟᱦᱞᱮ ᱯᱩᱨᱟᱹ ᱦᱚᱥᱯᱤᱴᱟᱞ ᱨᱮᱠᱚ ᱵᱷᱩᱨᱛᱤ ᱞᱮᱫ ᱠᱚᱣᱟ᱾
ᱦᱚ ᱦᱚ ᱛᱟᱦᱞᱮ ᱟᱫᱚ ᱚᱱᱠᱟ ᱩᱫ ᱠᱚ ᱟᱫᱚ ᱩᱫ ᱠᱚᱫᱚ ᱪᱮ ᱠᱟᱛᱮ ᱩᱛᱩ ᱵᱟᱲᱟᱭ ᱜᱮᱭᱟ ᱟᱫᱚ ᱚᱱᱟ ᱟᱞᱮ ᱥᱮᱫ ᱫᱚ ᱩᱫ ᱠᱚᱠᱚ ᱥᱚᱲᱮ ᱵᱟᱲᱟᱭ ᱜᱮᱭᱟ ᱥᱟᱶᱛᱮ ᱛᱟᱨᱯᱚᱨᱮ ᱩᱫ ᱠᱚᱦᱚᱸ ᱠᱚ ᱯᱤᱴᱷᱟᱹ ᱵᱟᱲᱟᱭ ᱜᱮᱭᱟ ᱛᱟᱨᱯᱚᱨᱮ ᱩᱫ ᱠᱚ ᱩᱛᱩ ᱠᱚ ᱩᱛᱩ ᱠᱚ ᱩᱛᱩ ᱵᱟᱲᱟᱭ ᱜᱮᱭᱟ ᱛᱟᱨᱯᱚᱨᱮ ᱤᱡᱮ ᱠᱚᱫᱚ ᱛᱟᱨᱯᱚᱨᱮ ᱚᱱᱟ ᱩᱫ ᱠᱚᱨᱮᱱᱟᱜ ᱪᱮᱫ ᱠᱚᱯᱮ ᱵᱮᱱᱟᱣ ᱵᱟᱲᱟᱭ ᱜᱮᱭᱟ ᱟᱞᱮ ᱥᱮᱫ ᱢᱟ ᱥᱳᱲᱮ᱾ ᱛᱟᱯᱚᱨᱮ ᱚᱱᱟ ᱯᱤᱴᱷᱟᱹ ᱡᱮᱹ ᱠᱚᱠᱚ ᱩᱛᱩ ᱵᱟᱲᱟᱭᱟᱠᱚ ᱵᱮᱱᱟᱣᱟ ᱟᱯᱮ ᱥᱮᱫ ᱫᱚ ᱪᱮᱫ ᱞᱮᱠᱟ?
ᱚ ᱟᱫᱚ ᱜᱚᱝᱠᱮ ᱟᱞᱮ ᱥᱮᱫ ᱫᱚ ᱟᱸ ᱟᱹᱰᱤ ᱟᱹᱰᱤ ᱨᱚᱠᱚᱢ ᱠᱟᱛᱮᱫ ᱜᱮ ᱩᱫ ᱠᱚᱫᱚᱞᱮ ᱡᱚᱢᱟ ᱪᱮᱫᱟᱜ ᱥᱮ ᱩᱫ ᱞᱮ ᱥᱳᱲᱮᱭᱟᱞᱮ ᱟᱞᱮ ᱦᱳᱭ ᱥᱮ ᱥᱳᱲᱮᱭᱟᱞᱮ ᱟᱞᱮ ᱛᱟᱨᱯᱚᱨ ᱟᱨᱚ ᱯᱤᱴᱷᱟᱹ ᱦᱚᱸᱞᱮ ᱯᱤᱴᱷᱟᱹᱭ ᱜᱮᱭᱟ ᱛᱟᱨᱯᱚᱨ ᱢᱟᱱᱮ ᱤᱭᱟᱹ ᱜᱮᱭᱟᱞᱮ ᱪᱮᱫ ᱠᱚᱞᱮ ᱩᱛᱩᱭ ᱜᱮᱭᱟᱞᱮ ᱦᱳᱭᱥᱮ ᱩᱛᱩᱭ ᱜᱮᱭᱟᱞᱮ ᱦᱮᱸ ᱢᱮ ᱨᱟᱥᱮ ᱨᱟᱥᱮ ᱦᱚᱸᱞᱮ ᱩᱛᱩᱭ ᱜᱮᱭᱟ ᱟᱨ ᱵᱟᱝᱠᱷᱟᱱ ᱱᱚᱣᱟ ᱢᱟᱱᱮ ᱟᱸᱡᱮᱫ ᱩᱛᱟᱹᱨ ᱨᱮᱞᱮ ᱯᱮᱸᱭᱟᱡᱽ ᱠᱚ ᱟᱛᱮ ᱦᱮᱸᱪᱮ ᱯᱤᱭᱟᱡᱽ ᱠᱚᱣᱟᱛᱮᱜ ᱛᱟᱦᱞᱮ ᱢᱟᱹᱨᱤᱪ ᱠᱚ ᱠᱟᱛᱮᱜ ᱡᱷᱟᱞ ᱡᱷᱟᱞ ᱧᱚᱜ ᱞᱮ ᱟᱸᱡᱮᱫ ᱜᱮᱭᱟ ᱟᱨ ᱟᱨ ᱵᱟᱝᱠᱷᱟᱱ ᱢᱟᱱᱮ ᱤᱭᱟᱹ ᱢᱟᱱᱮ ᱵᱷᱟᱡᱟ ᱠᱚᱜ
ᱚ ᱟᱪᱪᱷᱟ ᱟᱪᱪᱷᱟ ᱟᱪᱪᱷᱟ ᱟᱨ ᱛᱟᱦᱞᱮ ᱜᱚᱝᱠᱮ ᱦᱮᱸ ᱜᱚᱝᱠᱮ ᱛᱟᱦᱚᱞᱮ ᱤᱭᱟᱹ ᱠᱚᱫᱚ ᱛᱟᱦᱚᱞᱮ ᱚᱱᱟ ᱯᱩᱴᱠᱟᱹ ᱠᱚᱫᱚ ᱯᱮ ᱡᱚᱢ ᱵᱟᱲᱟ ᱠᱚ ᱯᱩᱴᱠᱟᱹ ᱥᱚᱲᱮ ᱛᱟᱨᱯᱚᱨᱮ ᱯᱩᱴᱠᱟᱹ ᱞᱮᱴᱚ ᱛᱟᱨᱯᱚᱨᱮ ᱤᱭᱟᱹ ᱛᱟᱨᱯᱚᱨ ᱯᱷᱩᱴᱠᱟᱹ ᱢᱟ ᱟᱹᱰᱤ ᱯᱷᱩᱴᱠᱟᱹ ᱯᱤᱴᱷᱟᱹ ᱦᱚᱸ ᱥᱮᱵᱮᱞ ᱟᱞᱮ ᱛᱚ ᱡᱚᱢ ᱵᱟᱲᱟ ᱦᱩᱭ ᱟᱠᱟᱱᱟ ᱦᱚᱞᱟ ᱚᱱᱟ ᱠᱚᱭᱮᱠ ᱫᱤᱱ ᱢᱟᱲᱟᱝ ᱨᱮᱜᱮ ᱡᱚᱢ ᱦᱩᱭᱮᱱᱟ ᱯᱷᱩᱴᱠᱟᱹ ᱯᱤᱴᱷᱟᱹ ᱢᱟ ᱟᱹᱰᱤ ᱪᱚᱨᱚᱠ ᱵᱩᱡᱷᱟᱹᱣᱮᱱᱟ ᱛᱟᱦᱞᱮ ᱯᱩᱴᱠᱟᱹ ᱫᱚᱯᱮ ᱯᱤᱴᱷᱟᱹ ᱵᱟᱲᱟ ᱠᱚᱣᱟ ᱥᱮ ᱵᱟᱯᱮ ᱪᱮᱠᱟ ᱠᱟᱛᱮᱯᱮ ᱡᱚᱢ ᱠᱚᱣᱟ ᱯᱩᱴᱠᱟᱹ ᱠᱚᱫᱚ
ᱦᱮᱸ ᱟᱫᱚ ᱜᱚᱝᱠᱮ ᱟᱞᱮ ᱫᱚ ᱱᱟᱜ ᱠᱷᱟᱱ ᱵᱤᱞᱟᱹᱛ ᱫᱤᱥᱚᱢ ᱦᱚᱲ ᱛᱚ ᱟᱞᱮ ᱥᱮᱫ ᱛᱟᱦᱚᱞᱮ ᱯᱩᱴᱠᱟᱹ ᱠᱚᱫᱚ ᱵᱟᱹᱱᱩᱜ ᱠᱚᱣᱟ ᱛᱟᱦᱚᱞᱮ ᱚᱱᱛᱮ ᱫᱚ ᱡᱟᱦᱟᱸ ᱡᱚᱠᱷᱚᱱ ᱵᱟᱡᱟᱨ ᱨᱮᱠᱚ ᱠᱚ ᱟᱹᱜᱩᱭ ᱜᱮᱭᱟ ᱠᱚ ᱟᱨᱠᱤ ᱯᱩᱴᱠᱟᱹ ᱠᱚ ᱚᱱᱟ ᱥᱚᱢᱚᱭ ᱞᱮ ᱛᱦᱮᱱ ᱜᱮᱭᱟ ᱟᱨ ᱯᱩᱴᱠᱟᱹ ᱫᱚ ᱫᱚᱢᱮ ᱜᱮᱠᱚ ᱥᱮᱵᱮᱞᱟ ᱦᱳᱭ ᱥᱮ ᱫᱚ ᱟᱞᱮ ᱫᱚ ᱯᱩᱴᱠᱟᱹ ᱫᱚ ᱩᱛᱩ ᱠᱟᱛᱼᱼ ᱛᱮᱫ ᱜᱮᱞᱮ ᱡᱚᱢ ᱠᱚᱣᱟ ᱟᱨ ᱵᱟᱝᱠᱷᱟᱱ ᱥᱳᱲᱮ ᱠᱟᱛᱮᱫ ᱦᱳᱭᱥᱮ ᱟᱨ ᱱᱚᱜᱼᱚ ᱱᱚᱣᱟ ᱠᱚᱜᱮ ᱟᱨ ᱵᱟᱠᱷᱟᱱ ᱯᱤᱴᱷᱟᱹ ᱦᱚᱸᱞᱮ ᱯᱤᱴᱷᱟᱹᱭ ᱜᱮᱭᱟ ᱟᱨ ᱵᱮᱥᱼᱼ ᱵᱩᱡᱷᱟᱹᱜ ᱜᱮᱭᱟ ᱦᱳᱭ ᱟᱫᱚ ᱯᱩᱴᱠᱟᱹ ᱫᱚ ᱢᱟᱱᱮ ᱥᱤᱡᱤᱱ ᱨᱮᱱᱟᱜ ᱡᱤᱱᱤᱥ ᱠᱟᱱᱟ ᱛᱚ ᱟᱨ ᱢᱟᱱᱮ ᱟᱹᱰᱤ ᱟᱹᱰᱤ ᱢᱤᱫᱴᱟᱝ ᱨᱮᱭᱟᱲ ᱡᱤᱱᱤᱥ ᱠᱟᱱᱟ ᱡᱚ ᱚᱱᱟ ᱠᱚᱫᱚ ᱦᱚᱲ ᱫᱚ ᱵᱟᱝ ᱧᱟᱢᱚᱜ ᱜᱮᱭᱟ ᱦᱳᱭ ᱥᱮ
ᱟᱪᱪᱷᱟ ᱟᱪᱷᱟᱷᱟ ᱟᱨ ᱛᱟᱦᱚᱞᱮ ᱜᱚᱝᱜᱮ ᱤᱭᱟᱹ ᱠᱚᱫᱚ ᱛᱟᱦᱚᱞᱮ ᱯᱩᱴᱠᱟᱹ ᱛᱟᱦᱚᱞᱮ ᱟᱨ ᱩᱱᱠᱩ ᱤᱭᱟᱹ ᱠᱚᱫᱚ ᱵᱤᱱ ᱡᱚᱢ ᱵᱟᱲᱟ ᱠᱚᱣᱟ ᱥᱮ ᱵᱟᱝ ᱨᱚᱼᱼ ᱠᱚᱡ ᱞᱟᱫ ᱥᱟᱶᱛᱮ ᱯᱩᱴᱠᱟᱹ ᱦᱚᱸᱠᱚ ᱞᱟᱫ ᱵᱟᱲᱟᱣ ᱟᱠᱟᱫ ᱠᱚᱣᱟ ᱛᱟᱨᱯᱚᱨᱮ ᱩᱱᱠᱩ ᱜᱚᱝᱜᱷᱟ ᱛᱟᱨᱯᱚᱨᱮ ᱜᱚᱝᱜᱷᱟ ᱢᱟ ᱩᱱᱠᱩ ᱜᱚᱝᱜᱷᱟ ᱟᱼᱼ ᱫᱤ ᱟᱹᱰᱤ ᱟᱨᱚ ᱟᱹᱰᱤ ᱪᱚᱨᱚᱠᱠᱚ ᱵᱩᱡᱷᱟᱹᱜᱼᱟ ᱜᱚᱝᱜᱷᱟ ᱠᱚ ᱥᱚᱲᱮ ᱵᱟᱲᱟ ᱠᱚᱣᱟ ᱛᱟᱦᱮ ᱟᱯᱮ ᱥᱮᱫ ᱫᱚ ᱠᱚ ᱥᱚᱲᱮ ᱵᱟᱲᱟ ᱠᱟᱜ ᱠᱚᱣᱟ ᱥᱮ ᱵᱟᱝ ᱜᱚᱝᱜᱷᱟ ᱢᱚᱸᱜᱷᱟ ᱠᱚᱫᱚ
ᱵᱟᱝ ᱜᱚᱢᱠᱮ ᱜᱚᱝᱜᱷᱟ ᱠᱚ ᱫᱚ ᱵᱟᱞᱮ ᱥᱚᱲᱮᱭᱟᱠᱟᱫ ᱠᱚᱣᱟ ᱜᱚᱝᱜᱷᱟ ᱛᱚ ᱢᱟᱱᱮ ᱞᱟᱜ ᱠᱟᱜ ᱞᱟᱫ ᱠᱟᱜ ᱠᱚᱣᱟᱞᱮ ᱟᱨ ᱵᱟᱝᱠᱷᱟᱱ ᱛᱩ ᱟᱠᱟᱫ ᱠᱚᱣᱟᱞᱮ ᱚᱱᱠᱟ ᱯᱤᱸᱭᱟᱡ ᱠᱚ ᱵᱟᱨᱱᱟ ᱠᱚ ᱞᱮ ᱟᱸᱡᱮᱫ ᱟᱠᱟᱫ ᱠᱚᱣᱟ ᱦᱳᱭ ᱥᱮ ᱟᱫᱚ ᱢᱟᱱᱮ ᱵᱟᱝ ᱦᱩᱭ ᱟᱠᱟᱱᱟ ᱚᱱᱟ ᱨᱚᱠᱚᱡ ᱠᱚᱫᱚ ᱥᱚᱲᱮ ᱦᱚᱸ ᱵᱟᱝ ᱦᱩᱭ ᱟᱠᱟᱱᱟ ᱛᱟᱨᱯᱚᱨ
ᱟᱹᱣᱡᱟ ᱠᱚᱫᱚ ᱛᱟᱦᱚᱞᱮ ᱚᱱᱠᱟ ᱤᱭᱟᱹ ᱠᱚᱫᱚ ᱪᱤᱞᱤ ᱨᱚᱠᱚᱡ ᱠᱚᱫᱚ ᱞᱟᱫ ᱠᱚᱫᱚᱢ ᱡᱚᱢ ᱵᱟᱲᱟ ᱟᱠᱟᱫᱟ ᱥᱮ ᱵᱟᱝ ᱚᱱᱟ ᱥᱟᱠᱟᱢ ᱨᱮ ᱩᱱᱟᱹᱜ ᱟᱹᱰᱤ ᱪᱚᱨᱚᱠ ᱠᱚ ᱵᱩᱡᱷᱟᱹᱣ ᱞᱟᱫ ᱛᱮ ᱫᱟᱜ ᱢᱟᱺᱲᱤ ᱫᱟᱠᱟᱢ ᱡᱚᱢ ᱵᱟᱲᱟᱣ ᱥᱮ ᱚᱱᱟ ᱠᱚᱫᱚ ᱡᱚᱢ ᱵᱟᱲᱟ ᱦᱩᱭ ᱟᱠᱟᱱᱟ ᱥᱮ ᱟᱹᱣᱨᱤ ᱵᱟᱝ ᱦᱩᱭ ᱟᱠᱟᱱᱟ ᱫᱟᱜ ᱢᱟᱺᱲᱤ ᱟᱨ ᱚᱱᱟ ᱤᱭᱟᱹ ᱨᱚᱦᱚᱲ ᱫᱟᱠᱟ ᱟᱨᱤᱡᱤ ᱠᱚᱫᱚ ᱚᱱᱟ ᱛᱟᱨᱯᱚᱨᱮ ᱩᱫ ᱛᱟᱨᱯᱚᱨᱮ ᱮ ᱥᱮᱸᱫᱽᱨᱟ ᱠᱚᱫᱚ ᱪᱮᱜᱠᱟ ᱯᱮ ᱪᱟᱞᱟᱣ ᱵᱟᱲᱟᱜᱻᱟ ᱥᱮ ᱵᱟᱠᱚ ᱪᱟᱞᱟᱣ ᱵᱟᱲᱟᱜᱼᱟ ᱟᱞᱮᱥᱮᱫ ᱢᱟ ᱥᱮᱸᱫᱽᱨᱟ ᱢᱟ ᱩᱱᱟᱹᱜ ᱫᱚ ᱵᱟᱠᱩ ᱪᱟᱞᱟᱜ ᱜᱮᱭᱟ ᱛᱟᱨᱯᱚᱨᱮ
ᱟ
ᱫᱮᱸᱫᱽᱨᱟ ᱠᱚᱫᱚ